ᱦᱟᱞᱳ᱾ ᱦᱮᱸ ᱡᱚᱦᱟᱨ ᱜᱮ, ᱦᱮᱸ ᱡᱚᱦᱟᱨ‌ ᱜᱮ ᱾
ᱪᱮᱜ ᱞᱮᱠᱟ ᱢᱮᱱᱟᱜ ᱯᱮᱭᱟ ᱚᱲᱟᱜ ᱨᱮᱫᱚ?
ᱱᱟᱯᱟᱭ ᱜᱮ, ᱟᱯᱮ?
ᱟᱞᱮ ᱦᱚᱸ ᱱᱟᱯᱟᱭ ᱜᱮ ᱢᱮᱱᱟᱜ ᱞᱮᱭᱟ ᱱᱤᱛᱚᱜ ᱫᱚ᱾
ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ ᱚᱲᱟᱜ ᱨᱮ?
ᱱᱤᱛᱚᱜ ᱫᱚ ᱨᱚᱦᱚᱭ ᱠᱚᱜᱮ ᱦᱩᱭᱩᱜ ᱵᱟᱲᱟᱜ ᱠᱟᱱᱟ ᱦᱚᱭᱛᱚᱫ ᱫᱟᱜ ᱫᱟᱭ ᱛᱚ ᱟᱫᱚ ᱨᱚᱦᱚᱭ ᱠᱚ ᱫᱚ ᱠᱚ ᱚᱲᱟᱜ ᱨᱮᱱ᱾
ᱚᱸ᱾
ᱩᱸᱻ ᱟᱨ ᱚᱱᱛᱮ ᱫᱚ ᱪᱮᱜ ᱠᱩ ᱦᱩᱭᱩᱜ ᱠᱟᱱᱟ ᱱᱤᱛᱚᱜ ᱫᱚ? ᱨᱚᱦᱚᱭ ᱵᱟᱲᱟ ᱠᱚ ᱫᱟᱜ ᱠᱟᱜ ᱜᱮᱭᱟᱭ ᱛᱚ?
ᱦᱮᱸ ᱱᱚᱛᱮ ᱢᱟ ᱫᱤᱱᱜᱮ ᱫᱟᱜ ᱮᱫᱟᱭ ᱨᱚᱦᱚᱭ ᱠᱚᱦᱚᱸ ᱦᱩᱭᱩᱜ ᱠᱟᱱ ᱜᱮᱭᱟ᱾
ᱮᱸᱢ ᱨᱚᱦᱚᱭ ᱪᱟᱵᱟ ᱥᱮ ᱢᱤᱱᱟᱜ ᱜᱮᱭᱟ ᱮᱠᱷᱚᱱᱚ?
ᱨᱚᱦᱚᱭ ᱦᱚᱜ-ᱚᱭ ᱟᱨᱟᱢᱵᱚᱣ ᱠᱟᱫᱟ ᱠᱚ᱾
ᱟᱢᱟᱝ ᱢᱟᱱᱮ ᱦᱩᱸ᱾ ᱟᱨ ᱛᱟᱦᱚᱞᱮ ᱯᱟᱲᱦᱟᱣ ᱠᱚᱫᱚ ᱛᱤᱱᱟᱹᱜ ᱴᱟ ᱯᱟᱲᱦᱟᱣ ᱦᱩᱭ ᱠᱟᱱᱟ?
ᱯᱟᱲᱟᱦᱟᱣ ᱫᱚ ᱦᱚᱸᱜᱼᱚᱭ ᱱᱤᱭᱟᱹ ᱵᱟᱨ ᱯᱷᱟᱥᱴ ᱥᱮᱢᱤᱥᱴᱟᱨ᱾
ᱚ᱾
ᱦᱟᱯᱮ ᱥᱮᱫ ᱫᱟᱜ ᱫᱟᱭ ᱥᱮ ᱵᱟᱝ ᱛᱟᱦᱚᱞᱮ?
ᱟᱞᱮᱥᱮ ᱦᱮᱸ ᱟᱞᱮ ᱥᱮᱫ ᱫᱚ ᱫᱟᱜ ᱫᱚᱭ ᱫᱟᱜ-ᱮᱜ ᱜᱮᱭᱟ ᱟᱫᱚ ᱚᱱᱠᱟ ᱴᱷᱤᱠ ᱢᱚᱛᱚ ᱫᱚ ᱵᱟᱭ ᱫᱟᱜ ᱮᱫᱟ ᱟᱨᱠᱤ᱾
ᱚ᱾
ᱫᱟᱜ ᱫᱟᱭ ᱟᱨᱚ ᱤᱭᱟᱹᱭ ᱫᱟᱭ᱾ ᱡᱷᱚᱛᱚ ᱠᱷᱮᱛ ᱫᱚ ᱵᱟᱝ ᱫᱟᱜᱚᱜ ᱠᱟᱱᱟ ᱟᱨᱠᱤ ᱢᱟᱱᱮ ᱜᱷᱩᱴᱩ ᱥᱮᱱᱟᱜ ᱫᱚ ᱵᱟᱝ ᱫᱟᱜ ᱠᱟᱱᱟ᱾ ᱵᱟᱹᱭᱦᱟᱹᱲ ᱥᱮᱱᱟᱜ ᱫᱚ ᱫᱟᱜ ᱠᱟᱱᱟ᱾ ᱵᱟᱹᱭᱦᱟᱹᱲ ᱫᱚ ᱨᱚᱦᱚᱭ ᱦᱩᱭ ᱟᱠᱟᱱ ᱛᱟᱞᱮᱭᱟ᱾
ᱚ᱾ ᱨᱚᱦᱚᱭ ᱠᱚ ᱫᱚ ᱦᱩᱭᱩᱜ ᱠᱟᱱᱟ ᱥᱮ ᱵᱟᱝ?
ᱦᱮᱸ ᱨᱚᱦᱚᱭ ᱫᱚ ᱢᱟᱱᱮ ᱵᱟᱹᱭᱦᱟᱹᱲ ᱫᱚᱞᱮ ᱨᱚᱦᱚᱭ ᱢᱩᱪᱟᱹᱫ ᱟᱠᱟᱫᱟ ᱟᱨᱚ ᱦᱟᱸᱜ ᱜᱷᱩᱴᱩ ᱠᱚᱨᱮ ᱫᱟᱜ ᱠᱟᱱ ᱠᱷᱟᱡ ᱫᱚ ᱚᱱᱟ ᱠᱚᱨᱮ ᱠᱚ ᱨᱚᱦᱚᱭᱮᱫᱟ᱾
ᱟᱸᱚᱻ ᱛᱟᱦᱚᱞᱮ ᱚᱠᱟ ᱨᱮ ᱢᱮᱱᱟᱜ ᱢᱮᱭᱟ ᱛᱟᱦᱚᱞᱮ ᱫᱤᱱ ᱱᱤᱛ ᱫᱚ?
ᱦᱮᱸ ᱱᱤᱛ ᱫᱚ ᱤᱭᱟᱹ ᱤᱧᱦᱚᱸ ᱚᱲᱟᱜ ᱨᱮ ᱫᱚ ᱵᱟᱹᱱᱩᱧᱟ ᱢᱟᱱᱮ ᱵᱟᱭᱨᱮ ᱜᱤᱧ ᱦᱮᱡ ᱟᱠᱟᱱᱟ᱾
ᱟᱸᱚᱻ
ᱟᱫᱚ ᱠᱚᱞᱮᱡ ᱨᱮ ᱛᱚ ᱯᱟᱲᱦᱟᱜ ᱦᱩᱭᱩᱜ ᱠᱟᱱᱟ ᱟᱫᱚ ᱢᱟᱱᱮ ᱵᱟᱭᱨᱮ ᱢᱤᱥᱨᱤᱜᱮ ᱛᱟᱦᱮᱱ ᱦᱳᱭᱳᱜ ᱠᱟᱱᱟ ᱚᱲᱟᱜ ᱠᱷᱚᱡ ᱫᱚ ᱟᱥᱟ ᱡᱟᱣᱟ ᱫᱚ ᱚᱥᱩᱵᱤᱫᱟᱜ ᱠᱟᱱᱟ ᱩᱱ ᱥᱟᱹᱜᱤᱧ ᱡᱚᱠᱷᱚᱱ ᱫᱚ᱾
ᱚ ᱦᱚᱸ᱾
ᱟᱫᱚ ᱢᱮᱥ ᱨᱮ ᱜᱮ ᱛᱟᱦᱮᱱ ᱦᱩᱭᱩᱜ ᱠᱟᱱᱟ ᱱᱚᱸᱰᱮᱜᱮ᱾
ᱚᱲᱟᱜ ᱠᱚᱢ ᱪᱟᱞᱟᱣ ᱵᱟᱲᱟ ᱟᱠᱟᱱ ᱜᱮᱭᱟ ᱥᱮ ᱵᱟᱝ ᱛᱟᱦᱚᱞᱮ?
ᱦᱮᱸ ᱚᱲᱟᱜ ᱫᱚᱧ ᱪᱟᱞᱟᱣ ᱞᱮᱱᱟ ᱯᱚᱨᱤᱠᱷᱟ ᱪᱟᱵᱟᱭᱮᱱ ᱛᱟᱞᱮᱭᱟ ᱛᱚ ᱟᱫᱚ ᱯᱚᱨᱤᱠᱠᱷᱟ ᱪᱟᱵᱟ ᱯᱚᱨ ᱜᱤᱧ ᱪᱟᱞᱟᱣ ᱞᱮᱱᱟ᱾ ᱟᱫᱚ ᱠᱮᱞᱟᱥ ᱠᱚ ᱟᱨᱟᱢᱵᱽᱚ ᱠᱟᱱ ᱛᱟᱞᱮᱭᱟ ᱟᱫᱚ ᱠᱞᱟᱥ ᱫᱚ ᱯᱷᱟᱠᱤ ᱫᱚ ᱵᱟᱝ ᱜᱟᱱᱚᱜᱼᱟ ᱛᱚ ᱟᱫᱚ᱾
ᱦᱳᱭ,
ᱟᱫᱚ ᱚᱱᱟᱛᱮ ᱦᱮᱡ ᱦᱩᱭᱱᱟ ᱠᱞᱟᱥ ᱟᱨᱟᱢᱵᱷᱚ ᱠᱟᱱᱟ᱾ ᱪᱷᱩᱴᱤ ᱠᱩ ᱟᱨᱚ ᱧᱟᱢ ᱞᱮᱠᱷᱟᱱ ᱚᱱᱠᱟ ᱜᱮ ᱟᱨᱦᱚᱸ ᱪᱟᱞᱟᱣ ᱦᱩᱭᱩᱜᱼᱟ ᱢᱟᱡᱷᱮ ᱢᱚᱸᱫᱽᱷᱮ
ᱦᱮᱸ,
ᱛᱟᱦᱞᱮ ᱟᱢ ᱫᱚ ᱚᱲᱟᱜ ᱠᱚ ᱫᱚ ᱪᱟᱞᱟᱣ ᱵᱟᱲᱟ ᱦᱩᱭᱩ ᱥᱮ ᱵᱟᱝ?
ᱟᱨᱤᱧ ᱪᱟᱞᱟᱜᱼᱟ ᱚᱲᱟᱜ ᱥᱮᱫ ᱪᱟᱞᱟᱜ ᱟᱹᱧ ᱦᱟᱸᱜ, ᱱᱚᱣᱟᱴᱟᱜ ᱦᱤᱡᱩᱜ ᱠᱟᱱ ᱢᱟᱥ ᱨᱮ ᱦᱟᱸᱜ ᱱᱚᱣᱟᱴᱟᱜ ᱢᱟᱥ ᱨᱮᱫᱚ ᱵᱟᱹᱧ ᱪᱟᱞᱟᱜᱼᱟ ᱦᱟᱸᱜ᱾
ᱚᱸᱻᱦᱮᱸᱻᱛᱚᱸ ᱟᱨ ᱛᱟᱦᱞᱮ ᱠᱷᱮᱛ ᱨᱮᱱᱟᱜ ᱠᱟᱹᱢᱤ ᱠᱚᱫᱚᱢ ᱵᱟᱲᱟᱭᱟ ᱥᱮ ᱵᱟᱢ ᱵᱟᱲᱟᱭ ᱜᱮᱭᱟ? ᱦᱮᱸ ᱠᱷᱮᱛ ᱨᱮᱱᱟᱜ ᱠᱟᱢᱤ ᱦᱮᱸᱛᱚ
ᱵᱟᱲᱟᱭ ᱜᱮ ᱫᱚᱨᱠᱟᱨᱚᱜ ᱠᱟᱱᱟ ᱱᱮᱛᱟᱨ ᱾
ᱦᱮᱸ ᱱᱮᱛᱟᱨ ᱫᱚ ᱡᱷᱚᱛᱚ ᱦᱚᱲᱜᱮ ᱵᱟᱲᱟᱭ ᱜᱮ ᱫᱚᱨᱠᱟᱨᱚᱜ ᱠᱟᱱᱟ᱾ ᱟᱲᱮ ᱞᱟᱜ ᱠᱚ ᱫᱚ ᱛᱟᱜᱞᱮᱢ ᱫᱟᱲᱮᱭᱟᱜ ᱜᱮᱭᱟ?
ᱦᱳᱭ ᱫᱟᱲᱤᱜ ᱜᱤ ᱟᱫᱚ ᱱᱤᱭᱟᱹ ᱥᱮᱨᱢᱟ ᱫᱚ ᱵᱟᱭᱨᱮ ᱢᱤᱱᱟᱹᱧᱟ ᱛᱚ ᱟᱫᱚ ᱚᱱᱟᱛᱮ ᱚᱲᱟᱜ ᱦᱚᱲ ᱠᱚᱧ ᱜᱚᱲᱚ ᱫᱟᱲᱮᱭᱟᱠᱚ ᱠᱟᱱᱟ ᱪᱟᱥ ᱠᱟᱹᱢᱤ ᱠᱚ ᱨᱮ ᱵᱟᱠᱷᱟᱱ ᱫᱚ ᱜᱚᱲᱚᱣᱟᱹᱠᱚ ᱜᱤᱭᱟᱹᱧ᱾ ᱛᱟᱦᱚᱞᱮ ᱟᱢ ᱫᱚᱢ ᱵᱟᱰᱟᱭ ᱜᱮᱭᱟ ᱥᱮ ᱵᱟᱝ ᱛᱟᱦᱚᱞᱮ ᱛᱚᱞᱟᱼᱛᱩᱫ ᱨᱚᱦᱚᱭ ᱠᱚ,
ᱦᱮᱸ ᱚᱱᱟ ᱠᱚᱫᱚ ᱥᱮᱬᱟ ᱜᱮ ᱫᱚᱨᱠᱟᱨ ᱠᱟᱱᱟ ᱟᱨ ᱠᱩᱲᱤ ᱜᱤᱫᱽᱨᱟᱹ ᱛᱚ ᱡᱷᱚᱛᱚ ᱜᱮ ᱥᱮᱬᱟ ᱫᱚᱨᱠᱟᱨ ᱠᱟᱱᱟ ᱛᱚᱞᱟ ᱛᱩᱫ ᱛᱚᱞᱟ ᱨᱚᱦᱚᱭ᱾ ᱡᱷᱚᱛᱚ ᱜᱮ ᱵᱟᱲᱟᱭ ᱫᱩᱧ ᱵᱟᱲᱟᱭ ᱜᱮᱭᱟ ᱚᱱᱠᱟ ᱫᱚ ᱢᱟᱱᱮ ᱵᱷᱟᱜᱤ ᱴᱷᱤᱠ ᱫᱚ ᱵᱟᱝ ᱨᱮ ᱦᱚᱸ᱾ ᱵᱟᱲᱟᱭ ᱫᱩᱧ ᱵᱟᱲᱟᱭ ᱜᱮᱭᱟ᱾ ᱟᱫᱚ, ᱟᱫᱚ ᱟᱥᱚᱞᱮ ᱟᱵᱚ ᱫᱚ ᱢᱟᱱᱮ ᱠᱟᱴᱤᱡ ᱠᱷᱚᱪ ᱛᱚ ᱵᱟᱭᱨ ᱼᱵᱟᱭᱨᱮ ᱛᱟᱦᱮᱸ ᱦᱩᱭ ᱠᱟᱱᱟ᱾ ᱟᱫᱚ ᱩᱱᱟᱹᱜ ᱛᱚ ᱢᱟᱱᱮ ᱡᱮ ᱨᱚᱦᱚᱭ ᱠᱩ ᱚᱱᱠᱟ ᱠᱷᱮᱛ ᱪᱟᱞᱟᱣ ᱵᱟᱲᱟ ᱫᱚ ᱵᱟᱝ ᱦᱩᱭ ᱟᱠᱟᱱᱟ᱾
ᱟᱸᱻ ᱚᱵᱩᱥᱥᱳᱭ ᱥᱮᱬᱟ ᱠᱟᱜ ᱫᱚᱨᱠᱟᱨ ᱠᱟᱱ ᱜᱮᱭᱟ ᱦᱟᱯᱮᱱ ᱫᱤᱱ ᱨᱮ ᱠᱟᱹᱢᱤ ᱨᱮ ᱞᱟᱜᱟᱜᱼᱟ᱾
ᱦᱮᱸ ᱦᱩᱸ ᱡᱚᱛᱚ ᱜᱮ ᱠᱟᱹᱢᱤ ᱫᱚ ᱥᱮᱬᱟᱠᱟᱜ ᱜᱮ ᱫᱚᱨᱠᱟᱨ ᱡᱚᱛᱚ ᱦᱚᱲ ᱜᱮ᱾
ᱦᱳᱭ ᱟᱨ ᱛᱟᱦᱚᱞᱮ ᱚᱲᱟᱜ ᱠᱚᱨᱮ ᱠᱚ ᱱᱟᱯᱟᱭ ᱜᱮᱭᱟ ᱛᱚ ᱵᱟᱝ?
ᱦᱮᱸ ᱚᱲᱟᱜ ᱠᱚᱨᱮ ᱫᱚ ᱱᱤᱛ ᱫᱚ ᱡᱷᱚᱛᱚ ᱦᱚᱲᱜᱮ ᱱᱟᱯᱟᱭ ᱜᱮᱭᱟ ᱠᱚ᱾
ᱠᱟᱹᱢᱤ ᱠᱚ ᱦᱩᱭᱩᱜ ᱠᱟᱱᱟ, ᱦᱩᱲᱩ ᱨᱚᱦᱚᱭ ᱠᱚ ᱚᱱᱟ ᱠᱚᱜᱮ ᱾
ᱚ, ᱦᱮᱸ ᱱᱮᱛᱟᱨ ᱫᱤᱱ ᱜᱮᱛᱚ ᱦᱩᱲᱩ ᱨᱚᱦᱚᱭ ᱠᱚᱫᱚ ᱾
ᱦᱮᱸ ᱾ ᱛᱟᱦᱚᱞᱮ ᱟᱯᱮ ᱥᱮᱫ ᱫᱚ ᱦᱟᱹᱠᱩ ᱠᱟᱴᱠᱚᱢ ᱠᱚ ᱠᱚ ᱧᱟᱢᱚᱜ ᱜᱮᱭᱟ ᱥᱮ ᱵᱟᱝ ᱵᱟᱹᱭᱦᱟᱹᱲ ᱠᱚᱨᱮ?
ᱧᱟᱢᱚᱜ ᱜᱮᱭᱟ ᱠᱚ, ᱱᱮᱛᱟᱨ ᱫᱚᱢᱮ ᱠᱚ ᱧᱟᱢᱚᱜ ᱠᱟᱱ ᱜᱮᱭᱟ ᱟᱞᱮ ᱥᱮᱱᱢᱟ ᱫᱤᱱ ᱜᱮ ᱫᱟᱜ ᱮᱫᱟᱭ ᱥᱮ ᱾ ᱢᱟᱱᱮ ᱨᱚᱦᱚᱭ ᱦᱚᱸ ᱦᱩᱭᱩᱜ ᱠᱟᱱ ᱜᱮᱭᱟ, ᱥᱮ ᱵᱟᱹᱭᱦᱟᱹᱲ ᱠᱚᱨᱮ ᱫᱚᱢᱮ ᱦᱟᱹᱠᱩ ᱠᱟᱴᱠᱚᱢ ᱠᱚ ᱧᱟᱢᱚᱜ ᱠᱟᱱᱟ ᱾
ᱦᱮᱸ ᱾ ᱤᱧ ᱦᱚᱸ ᱚᱲᱟᱜ ᱤᱧ ᱪᱟᱞᱟᱣ ᱞᱮᱱᱟ ᱡᱚᱠᱷᱚᱱ, ᱠᱟᱴᱠᱚᱢ ᱠᱚ ᱫᱚᱢᱮ ᱠᱚ ᱟᱹᱜᱩᱭᱮᱫ ᱠᱚ ᱛᱟᱸᱦᱮᱱᱟ ᱠᱷᱮᱛ ᱠᱷᱚᱱ ᱾
ᱚ ᱢᱟᱡᱷᱮ ᱢᱚᱫᱽᱫᱷᱮ ᱜᱮ ᱵᱷᱮᱡᱟᱣᱟᱹᱧ ᱜᱮᱭᱟᱭ ᱠᱟᱴᱠᱚᱢ ᱦᱟᱹᱠᱩ ᱫᱚ ᱾
ᱚ ᱱᱟᱯᱟᱭ ᱜᱮᱛᱚ ᱾ ᱠᱟᱴᱠᱚᱢ ᱫᱚ ᱨᱤᱫ ᱠᱚ ᱨᱤᱫ ᱠᱚ ᱵᱷᱟᱜᱤ ᱠᱚ ᱥᱤᱵᱤᱞ ᱜᱮᱭᱟ ᱾
ᱦᱳᱭ, ᱟᱞᱮ ᱢᱟ ᱢᱤᱫ ᱫᱷᱟᱣ ᱠᱟᱴᱠᱚᱢ ᱯᱩᱠᱲᱤ ᱞᱮᱫ ᱠᱚᱣᱟᱞᱮ ᱾
ᱚ, ᱪᱮᱫ ᱵᱮᱥᱚᱱ ᱫᱤᱭᱮ?
ᱦᱳᱭ ᱾
ᱚ ᱾
ᱟᱹᱰᱤ ᱡᱩᱛ ᱠᱚ ᱥᱤᱵᱤᱞ ᱠᱟᱱᱟ, ᱪᱮᱫ ᱞᱮᱠᱟ ᱠᱟᱛᱮᱜ ᱯᱳᱭᱞᱳᱼᱼ ᱫᱚ, ᱠᱟᱴᱠᱚᱢ ᱢᱟᱱᱮ ᱥᱟᱞᱟ ᱠᱚ ᱦᱩᱭᱩᱜᱼᱟ ᱟᱨᱠᱤ ᱾ ᱢᱟᱱᱮ ᱵᱷᱤᱛᱤᱨ ᱠᱚᱨᱮ ᱡᱮ ᱱᱚᱝᱨᱟ ᱠᱚ ᱛᱟᱸᱦᱮᱱ ᱛᱚᱠᱷᱚᱱ ᱩᱰᱩᱠ ᱛᱟᱠᱚ ᱦᱩᱭᱩᱜᱼᱟ ᱾ ᱫᱤᱭᱮ ᱟᱹᱨᱩᱵ ᱥᱟᱯᱷᱟ ᱠᱟᱛᱮᱫᱼᱼ ᱵᱮᱥᱚᱱ ᱨᱮ ᱢᱟᱠᱷᱟᱣ ᱠᱚ ᱦᱩᱭᱩᱜᱼᱟ, ᱟᱨ ᱞᱚᱞᱚ ᱥᱩᱱ ᱥᱩᱱᱩᱢ ᱨᱮ ᱟᱲᱟᱜ ᱠᱚ ᱦᱩᱭᱩᱜᱼᱟ ᱾ ᱟᱪᱪᱷᱟ ᱟᱪᱪᱷᱟ ᱯᱷᱚᱠᱚᱲᱤ ᱦᱩᱭᱩᱜᱼᱟ, ᱦᱮᱸ ᱱᱟᱯᱟᱭ ᱜᱮ ᱾
ᱟᱫᱚ ᱚᱱᱠᱟ ᱵᱚᱲᱟ ᱠᱚᱫᱚ ᱡᱩᱛ ᱵᱟᱝ ᱦᱩᱭ ᱠᱟᱱᱟ ᱛᱚ ᱤᱭᱟᱹ ᱠᱟᱴᱠᱚᱢ ᱨᱮᱱᱟᱜ ᱫᱚ ᱾ ᱨᱤᱫ ᱵᱟᱨ ᱵᱷᱟᱹᱡᱤ ᱠᱚᱜᱮ ᱩᱛᱩ ᱦᱩᱭ ᱠᱟᱱᱟ ᱾
ᱡᱟᱦᱟᱸ ᱛᱤᱥ ᱵᱚᱲᱟ ᱠᱟᱛᱮ ᱧᱮᱞ ᱠᱚᱢ, ᱮᱴᱨᱟᱠ ᱵᱩᱡᱩᱜᱼᱟ ᱾
ᱦᱟᱹᱠᱩ ᱠᱚ ᱜᱮ ᱥᱟᱵ ᱵᱟᱲᱟ ᱠᱚᱜᱮᱭᱟᱥᱮ ᱵᱟᱝ ᱵᱟᱹᱭᱦᱟᱹᱲᱼᱼ ᱨᱮᱜ ᱡᱟᱞ ᱛᱮ, ᱵᱟᱹᱲᱥᱤ ᱛᱮ, ᱼᱼ
ᱦᱮᱸ ᱾
ᱥᱟᱵ ᱠᱚᱜᱮ ᱦᱩᱭᱩᱜ ᱜᱮᱭᱟ, ᱟᱫᱚ ᱦᱚᱭ ᱛᱚ ᱱᱮᱛᱟᱨ ᱫᱚ ᱩᱱᱟᱹᱜ ᱫᱚ ᱵᱟᱝ ᱢᱟᱱᱮ ᱡᱚᱠᱷᱚᱱ ᱦᱟᱱᱮᱼᱼ ᱦᱮᱸ ᱦᱩᱲᱩ ᱠᱚ ᱠᱟᱹᱴᱤᱡ ᱫᱟᱨᱮᱜᱼᱟ ᱾ ᱰᱟᱸᱰᱟ ᱜᱚᱴᱟ ᱠᱚ ᱦᱩᱭᱩᱜᱼᱟ ᱛᱚᱠᱷᱚᱱ ᱢᱟᱱᱮ ᱩᱱᱠᱩᱼᱼ ᱪᱤᱲᱠᱟᱹ ᱥᱮ ᱪᱚᱬᱜᱚᱡ ᱦᱟᱹᱠᱩ ᱠᱚ ᱢᱮᱛᱟ ᱠᱚ ᱫᱚ, ᱩᱱᱠᱩ ᱫᱚᱢᱮ ᱠᱚ ᱵᱟᱹᱲᱥᱤ ᱠᱚᱣᱟ, ᱛᱚᱠᱷᱚᱱ ᱞᱮ ᱵᱟᱹᱲᱥᱤ ᱠᱚᱣᱟ ᱾
ᱚ ᱟᱨ ᱠᱟᱹᱴᱤᱡ ᱦᱟᱹᱠᱩ ᱫᱚ ᱵᱟᱠᱚ ᱧᱟᱢᱚᱜ ᱜᱮᱭᱟ ᱩᱱᱠᱩ ᱡᱟᱦᱟᱸ ᱵᱟᱹᱭᱦᱟᱹᱲ ᱛᱮᱼᱼ ᱠᱚ ᱦᱤᱡᱩᱜ ᱫᱚ ᱫᱟᱜ ᱡᱚᱠᱷᱚᱱ ᱾ ᱢᱩᱨᱚᱞᱟ ᱢᱟᱪ ᱠᱚᱠᱚ ᱢᱮᱛᱟ ᱠᱚᱫᱚ ᱢᱩᱨᱚᱞᱟ ᱦᱟᱹᱠᱩ ᱾
ᱩᱱᱠᱩ, ᱩᱱᱠᱩ ᱦᱚᱸᱞᱮ ᱥᱟᱵ ᱠᱚᱜᱮ ᱜᱮᱭᱟ ᱾ ᱠᱤᱪᱷᱩ ᱫᱚ ᱡᱟᱞ ᱛᱮᱦᱚᱸ ᱵᱟᱝ ᱨᱮᱦᱚᱸ ᱜᱷᱩᱜᱤ ᱠᱚ ᱚᱰᱟᱣ ᱦᱩᱭᱩᱜ ᱜᱮᱭᱟ ᱾ ᱠᱷᱮᱛ ᱵᱟᱹᱭᱦᱟᱹᱲ ᱠᱚᱨᱮ, ᱚᱱᱟ ᱠᱚᱨᱮ ᱠᱚ ᱡᱷᱟᱹᱞᱤᱜᱼᱟ ᱾
ᱟᱞᱮ ᱥᱮᱱ ᱦᱚᱸ ᱩᱱᱠᱩ ᱢᱚᱨᱚᱞᱟ ᱦᱟᱹᱠᱩ ᱫᱚᱢᱮ ᱜᱮ ᱢᱮᱱᱟᱜ ᱟᱠᱟᱫ ᱠᱚᱣᱟ, ᱵᱟᱹᱭᱦᱟᱹᱲ ᱨᱮ ᱡᱚᱠᱷᱚᱱ ᱫᱟᱜ ᱯᱮᱨᱮᱡᱚᱜᱼᱟ ᱜᱟᱰᱟ ᱨᱮᱼᱼ ᱛᱩᱜᱼᱟ, ᱟᱫᱚ ᱩᱱ ᱡᱚᱠᱷᱚᱱ ᱤᱭᱟᱹ ᱜ ᱚᱜ ᱛᱚ ᱡᱟᱞ ᱠᱚᱞᱮ ᱚᱰᱟᱣ ᱠᱟᱜᱼᱟ ᱛᱚ ᱟᱫᱚ ᱫᱚᱢᱮ ᱠᱚ ᱡᱷᱟᱹᱞᱤᱜ ᱜᱮᱭᱟ ᱩᱱᱠᱩ ᱢᱚᱨᱚᱞᱟ ᱦᱟᱹᱠᱩ ᱫᱚ
ᱚ ᱛᱟᱦᱚᱞᱮ ᱚᱲᱟᱜ ᱪᱟᱞᱟᱣ ᱞᱮᱱᱠᱷᱟᱱ ᱫᱤᱱᱜᱮ ᱦᱟᱹᱠᱩᱢ ᱡᱚᱢ ᱠᱚᱣᱟ ᱥᱮ ᱪᱮᱫ?
ᱦᱮᱸ ᱱᱚᱜᱼᱚᱭ ᱱᱮᱥ ᱦᱚᱸ ᱚᱲᱟᱜ ᱤᱧ ᱪᱟᱞᱟᱣ ᱞᱮᱱᱟᱭ ᱥᱮ ᱫᱤᱱ ᱜᱮᱛᱚ ᱦᱟᱹᱠᱩᱼᱼ ᱜᱮ ᱫᱤᱱ ᱠᱚ ᱟᱹᱜᱩᱭ ᱠᱚ ᱛᱟᱦᱮᱸᱜᱼᱟ ᱫᱤᱱ ᱜᱮ, ᱢᱚᱨᱚᱞᱟ ᱦᱟᱹᱠᱩ ᱾ ᱠᱟᱴᱠᱚᱢ ᱠᱚ ᱛᱟᱯᱚᱨᱮ ᱦᱟᱱᱠᱩ ᱫᱩᱲᱤ ᱦᱟᱹᱠᱩ ᱩᱱᱠᱩ ᱠᱚ᱾
ᱟ
ᱫᱩᱲᱤ ᱦᱟᱹᱠᱩ ᱠᱚ ᱧᱟᱢᱚᱜ ᱜᱮᱭᱟ ᱥᱮ ᱵᱟᱝ ᱟᱯᱮ ᱥᱮᱫ ᱫᱚ?
ᱧᱟᱢᱚᱜ ᱜᱮᱭᱟ᱾ ᱱᱮᱛᱟᱨ ᱫᱚ ᱡᱚᱛᱚ ᱞᱮᱠᱟᱱ ᱦᱟᱠᱩ ᱠᱚ ᱧᱟᱢᱚᱜ ᱠᱟᱱᱟ᱾ ᱟᱯᱮ ᱥᱮᱫ ᱫᱚ ᱪᱮᱫ ᱜᱟᱰᱟ ᱥᱮ ᱠᱮᱱᱮᱞ ᱥᱮ ᱪᱮᱫ ᱢᱟᱱᱮ ᱪᱮᱫ ᱢᱮᱱᱟᱜᱼᱟ ᱟᱯᱮ ᱥᱮᱫ ᱫᱚ?
ᱟᱞᱮ ᱥᱮᱫ ᱫᱚ ᱠᱮᱱᱮᱞ ᱫᱚ ᱢᱮᱱᱟᱜᱼᱟ, ᱠᱤᱱᱛᱩ ᱟᱞᱮ ᱫᱚ ᱠᱮᱱᱮᱞ ᱨᱮᱱᱟᱜ ᱫᱟᱜ ᱫᱚ ᱵᱟᱞᱮ ᱧᱟᱢᱟ ᱟᱞᱮ ᱫᱚ᱾
ᱛᱟᱦᱚᱞᱮ?
ᱢᱟᱱᱮ ᱚᱱᱠᱟ ᱠᱟᱴᱤᱱ ᱢᱮᱱᱟᱜ ᱛᱟᱞᱮᱭᱟ ᱚᱱᱟ ᱠᱟᱴᱤᱱ ᱠᱷᱚᱱ ᱜᱮ ᱚᱱᱟ ᱡᱟᱸᱦᱟᱸ ᱫᱟᱜ ᱚᱱᱛᱮ ᱠᱷᱚᱱᱮ ᱵᱟᱹᱭᱦᱟᱹᱲ ᱥᱮᱫ ᱠᱷᱚᱱ ᱡᱟᱹᱯᱩᱫ ᱞᱮᱠᱷᱟᱱ ᱫᱟᱜ ᱮ ᱦᱤᱡᱩᱜ ᱫᱚ ᱚᱱᱟ ᱜᱮᱞᱮ ᱧᱟᱢᱟ ᱾ᱟᱞᱮ ᱫᱚ ᱠᱟᱹᱴᱤᱱ ᱨᱮᱱᱟᱜ ᱫᱟᱜ ᱚᱱᱟ ᱛᱮᱜᱮ ᱞᱮ ᱪᱟᱥᱟ, ᱟᱫᱚ ᱚᱱᱟ ᱛᱮᱜᱮ ᱵᱟᱹᱭᱦᱟᱹᱲ ᱥᱮᱫ ᱫᱚ ᱚᱱᱟ ᱛᱮᱜᱮ ᱯᱮᱨᱮᱡᱚᱜ ᱛᱟᱞᱮᱭᱟ᱾ ᱫᱟᱜ ᱫᱚ ᱵᱟᱝ ᱞᱟᱹᱠᱛᱤ ᱛᱟᱞᱮᱭᱟ᱾
ᱚ ᱛᱟᱦᱚᱞᱮ ᱟᱯᱮ ᱫᱚ ᱛᱤᱱ ᱵᱟᱨ ᱯᱮ ᱪᱟᱥ ᱜᱮᱭᱟ ᱵᱚᱪᱷᱚᱨ ᱨᱮ?
ᱟᱞᱮ ᱫᱚ ᱢᱤᱫ ᱜᱮ ᱞᱮ ᱪᱟᱥᱟ, ᱟᱞᱮ ᱥᱮᱫ ᱫᱚ ᱢᱤᱫ ᱫᱷᱟᱣ ᱜᱮ ᱪᱟᱥ ᱦᱩᱭᱩᱜ ᱜᱮᱭᱟ᱾
ᱟᱞᱮ ᱥᱮᱫ ᱢᱟ ᱞᱮ ᱪᱟᱥ᱾
ᱵᱟᱨ ᱫᱷᱟᱣ?
ᱦᱳᱭ
ᱛᱟᱦᱚᱞᱮ ᱟᱯᱮ ᱥᱮᱫ ᱫᱚ ᱟᱢᱫᱟ ᱛᱚ ᱪᱟᱥ ᱵᱟᱥ ᱠᱚ ᱦᱚᱸ ᱦᱩᱭᱩᱜ ᱜᱮᱭᱟ, ᱡᱷᱚᱛᱚ ᱠᱤᱪᱷᱩ ᱜᱮ ᱛᱟᱦᱚᱞᱮ?
ᱦᱳᱭ ᱡᱚᱛᱚ ᱜᱮ ᱦᱩᱭᱩᱜ ᱜᱮᱭᱟ, ᱰᱷᱮᱨ ᱰᱷᱮᱨ ᱵᱟᱨ ᱫᱷᱟᱣ ᱵᱚᱪᱷᱚᱨ ᱵᱟᱨ ᱫᱷᱟᱣ ᱞᱮ ᱪᱟᱥᱟ᱾
ᱦᱩᱲᱩ ᱜᱮ ᱵᱟᱨ ᱫᱷᱟᱣ ᱯᱮ ᱪᱟᱥᱟ, ᱟᱨ ᱛᱟᱦᱚᱞᱮ ᱥᱚᱵᱽᱡᱤ ᱠᱚᱫᱚ ᱪᱟᱥ ᱵᱟᱥ ᱠᱚ ᱦᱩᱭᱩᱜ ᱜᱮᱭᱟ ᱥᱮ ᱵᱟᱝ?
ᱦᱩᱭᱩᱜ ᱜᱮᱭᱟ ᱚᱱᱟ ᱠᱚᱦᱚᱸ᱾ ᱟᱫᱚ ᱢᱟᱱᱮ ᱚᱱᱟ ᱫᱚ ᱜᱷᱩᱴᱩ ᱥᱮᱫ ᱥᱚᱵᱽᱡᱤ ᱠᱚᱫᱚ ᱦᱩᱭᱩᱜ ᱜᱮᱭᱟ ᱟᱨᱠᱤ ᱵᱟᱹᱭᱦᱟᱹᱲ ᱠᱚᱨᱮᱫ ᱫᱚ ᱦᱩᱲᱩ ᱠᱚ ᱪᱟᱥ ᱵᱟᱲᱟᱭ ᱦᱩᱭᱩᱜ ᱜᱮᱭᱟ᱾
ᱦᱩᱸ
ᱟᱯᱮ ᱥᱮᱫ ᱫᱚ ᱢᱚᱱᱮ ᱦᱚᱭ ᱥᱤᱛᱩᱝ ᱫᱤᱱ ᱫᱟᱜ ᱵᱟᱝ ᱛᱟᱦᱮᱸᱱ ᱜᱮᱭᱟ ᱵᱟᱝ?
ᱵᱟᱝ, ᱥᱤᱛᱩᱝ ᱫᱤᱱ ᱫᱚ ᱯᱩᱠᱷᱨᱤ ᱠᱚ ᱜᱟᱰᱟ ᱠᱚ ᱡᱷᱚᱛᱚ ᱟᱸᱡᱮᱫᱚᱜ ᱛᱟᱞᱮᱭᱟ᱾
ᱚᱻ
ᱵᱟᱸᱫ ᱨᱮᱱᱟᱜ ᱫᱟᱜ ᱦᱚᱸ ᱚᱫᱷᱮᱠᱚᱜ ᱛᱟᱞᱮᱭᱟ ᱳᱭ ᱛᱩᱯᱩ ᱞᱟᱹᱜᱤᱫ ᱚᱱᱠᱟ ᱛᱟᱦᱮᱸᱱ ᱜᱮᱭᱟ ᱛᱟᱦᱮᱸ ᱫᱚ ᱠᱤᱱᱛᱩ ᱠᱷᱮᱛ ᱠᱚ ᱨᱚᱦᱚᱲ ᱪᱟᱵᱟ ᱩᱱ ᱫᱚ ᱪᱮᱫ ᱜᱮ ᱵᱟᱝ ᱛᱟᱦᱮᱸᱱᱟ᱾
ᱟᱨ ᱛᱟᱦᱚᱞᱮ ᱧᱩ ᱫᱟᱜ ᱠᱚᱫᱚ ᱛᱟᱦᱚᱞᱮ ᱚᱠᱟ ᱞᱮᱠᱟ?
ᱧᱩ ᱫᱟᱜ ᱫᱚ ᱚᱱᱮ ᱥᱚᱨᱠᱟᱨ ᱠᱷᱚᱱ ᱴᱟᱭᱤᱢ ᱠᱚᱞ ᱠᱚ ᱮᱢ ᱟᱠᱟᱫᱟ, ᱟᱹᱛᱩ ᱟᱹᱛᱩ ᱢᱟᱱᱮ ᱚᱲᱟᱜ ᱚᱲᱟᱜ᱾ ᱚᱱᱟ ᱫᱟᱜ ᱜᱮᱞᱮ ᱧᱩᱭᱟ ᱟᱨ ᱠᱚᱞ ᱢᱮᱱᱟᱜ ᱛᱟᱞᱮᱭᱟ ᱱᱤᱡᱮᱥᱥᱚ ᱠᱚᱞ ᱚᱱᱟ ᱫᱟᱜ ᱠᱚᱞ ᱜᱮᱞᱮ ᱧᱩᱭᱟ ᱥᱚᱨᱠᱟᱨᱤ ᱠᱚᱞ ᱢᱮᱱᱟᱜᱼᱟ ᱚᱱᱟ ᱨᱮᱱᱟᱜ ᱞᱮ ᱧᱩᱭᱟ᱾
ᱛᱟᱦᱚᱞᱮ ᱚᱱᱟ ᱴᱟᱭᱤᱢ ᱠᱚᱞ ᱫᱚ ᱪᱮᱫ ᱞᱮᱠᱟ ᱢᱟᱱᱮ ᱴᱟᱭᱤᱢ ᱨᱮᱠᱚ ᱮᱢᱚᱜᱼᱟ ᱥᱮ ᱥᱚᱵ ᱥᱚᱢᱚᱭ ᱮᱵᱮᱞ ᱮᱵᱮᱞ?
ᱵᱟ ᱯᱳᱭᱞᱳ ᱡᱚᱠᱷᱚᱱ ᱠᱚ ᱮᱢ ᱞᱮᱱᱟ ᱴᱟᱭᱤᱢ ᱠᱚᱞ ᱩᱱ ᱫᱚ ᱥᱚᱵᱽ ᱥᱚᱢᱚᱭ ᱠᱚ ᱮᱢᱚᱜ ᱠᱟᱱ ᱛᱟᱦᱮᱸᱫ, ᱟᱫᱚ ᱱᱮᱛᱟᱨ ᱫᱚ ᱚᱱᱠᱟ ᱢᱤᱫ ᱫᱤᱱᱮ ᱥᱮᱛᱟᱜ ᱮ ᱮᱢ ᱠᱷᱟᱱ ᱫᱚ ᱛᱟᱨᱯᱚᱨᱮ ᱫᱤᱱ ᱫᱚ ᱢᱟᱡᱟᱱ ᱵᱮᱲᱟᱭ ᱮᱢᱟ᱾
ᱚ ᱢᱟᱱᱮ ᱟᱯᱮ ᱥᱮᱫ ᱫᱟᱜ ᱨᱮᱱᱟᱜ ᱢᱟᱱᱮ, ᱧᱩ ᱫᱟᱜ ᱨᱮᱱᱟᱜ ᱫᱚ ᱟᱱᱟᱴ ᱫᱚ ᱵᱟᱹᱱᱩᱜᱼᱟ ᱵᱟᱝ?
ᱧᱩ ᱫᱟᱜ ᱨᱮᱱᱟᱜ ᱟᱱᱟᱴ ᱫᱚ ᱵᱟᱹᱱᱩᱜ ᱟᱠᱟᱫᱟ, ᱟᱫᱚ ᱚᱱᱮ ᱪᱟᱥ-ᱵᱟᱥ ᱠᱚᱨᱮᱱᱟᱜ ᱜᱮ᱾ ᱥᱚᱵᱽᱡᱤ ᱠᱚ ᱪᱟᱥ ᱡᱮᱢᱚᱱ ᱩᱱᱟᱹᱜ ᱫᱚ ᱢᱟᱱᱮ ᱵᱟᱝ ᱦᱩᱭᱩᱜᱼᱟ, ᱠᱟᱹᱴᱤᱱ ᱨᱮᱱᱟᱜ ᱫᱟᱜ ᱜᱮ ᱡᱩᱫᱤᱢ ᱧᱟᱢ ᱠᱮ ᱠᱟᱹᱴᱤᱱ ᱫᱷᱟᱨᱮ ᱡᱟᱸᱦᱟ ᱠᱷᱮᱛ ᱠᱚ ᱛᱟᱦᱮᱱᱟ᱾ ᱚᱱᱟ ᱠᱷᱮᱛ ᱨᱮ ᱚᱱᱟ ᱫᱟᱜ ᱛᱮᱜᱮ ᱡᱩᱫᱤᱢ ᱪᱟᱥ ᱫᱟᱲᱮᱭᱟᱜ ᱠᱷᱟᱱ ᱫᱚ ᱪᱟᱥ ᱢᱮ ᱳᱭ ᱵᱮᱸᱜᱟᱲ ᱠᱚ ᱛᱟᱯᱚᱨᱮ ᱨᱟᱵᱟᱝ ᱫᱤᱱ ᱫᱚ ᱦᱳᱭᱳᱜ ᱠᱟᱱᱟ ᱟᱹᱞᱩ ᱤᱭᱟᱹ ᱯᱷᱩᱞ ᱠᱚᱯᱤ ᱵᱟᱸᱫᱷᱟ ᱠᱚᱯᱤ ᱯᱮᱭᱟᱡᱽ ᱠᱚ ᱚᱱᱟ ᱠᱚᱜᱮ᱾
ᱛᱟᱦᱞᱮ ᱟᱯᱮ ᱫᱚ ᱪᱮᱫ ᱠᱚᱯᱮ ᱪᱟᱥ ᱵᱟᱲᱟᱭ ᱜᱮᱭᱟ ᱥᱚᱵᱽᱡᱤ ᱠᱚ᱾
ᱥᱚᱵᱡᱤ ᱫᱚ ᱱᱚᱜᱚᱭ ᱨᱟᱵᱟᱝ ᱫᱤᱱ ᱦᱤᱡᱩᱜ ᱠᱟᱱᱟ ᱛᱚᱫᱚ ᱨᱟᱵᱟᱝ ᱫᱤᱱ ᱫᱚ ᱵᱟᱸᱫᱷᱟ ᱠᱚᱼᱼ ᱟᱞᱩ ᱯᱷᱩᱞ ᱠᱚᱯᱤ ᱵᱤᱞᱟᱹᱛᱤ ᱯᱮᱸᱭᱟᱡ ᱨᱚᱥᱼᱼ ᱚᱱᱟ ᱠᱚ ᱵᱚᱞᱮ ᱪᱟᱥ ᱵᱟᱲᱟᱭ ᱜᱮᱭᱟ᱾
ᱚ
ᱟᱨ ᱱᱤᱛᱚᱜᱜ ᱥᱚᱢᱚᱭ ᱫᱚ ᱵᱟᱲᱜᱮ ᱠᱚᱨᱮ ᱚᱱᱮ ᱢᱤᱫᱴᱮᱡ ᱵᱟᱨᱭᱟ ᱵᱮᱸᱜᱟᱲ ᱠᱚᱞᱮ ᱨᱚᱦᱚᱭ ᱵᱟᱲᱟ ᱟᱠᱟᱫᱟ ᱵᱮᱸᱜᱟᱲ ᱠᱟᱟᱨᱞᱟ᱾ ᱠᱚ ᱪᱷᱤᱝᱜᱠ ᱵᱚᱨᱵᱚᱴ ᱠᱚ ᱚᱱᱟ ᱠᱚ ᱜᱮ
ᱛᱟᱦᱚᱞᱮ ᱥᱚᱵᱽᱡᱤ ᱠᱚᱫᱚ ᱯᱮ ᱢᱟᱱᱮ ᱟᱯᱮ ᱡᱚᱢ ᱞᱟᱹᱜᱤᱫ ᱯᱮ ᱪᱟᱥᱟ ᱥᱮ ᱠᱤᱨᱤᱧ ᱟᱠᱷᱨᱤᱧ ᱞᱟᱹᱜᱤᱫ᱾
ᱟᱫᱚ ᱢᱟᱱᱮ ᱪᱟᱥ ᱫᱚ ᱠᱷᱮᱛ ᱨᱮᱜᱮ ᱪᱟᱥ ᱦᱩᱭ ᱟᱠᱟᱱᱟ ᱟᱨᱠᱤ ᱢᱤᱫᱴᱟᱝ ᱢᱤᱫᱴᱟᱝ ᱚᱱᱠᱟ ᱠᱷᱮᱛᱨᱮ ᱪᱷᱴᱳ ᱪᱷᱳ ᱠᱷᱮᱛ ᱟᱫᱚ ᱡᱩᱫᱤ ᱡᱟᱹᱥᱛᱤ ᱜᱮ ᱦᱩᱭᱩᱜᱼᱟ ᱛᱟᱦᱚᱞᱮ ᱥᱮᱫᱤᱱ ᱫᱚ ᱵᱟᱡᱟᱨ ᱠᱚ ᱤᱫᱤᱴᱚ ᱠᱟᱜᱼᱟ ᱥᱮᱛᱟᱜ ᱨᱮᱼᱼ
ᱟᱫᱚ ᱩᱱᱟᱹᱜ ᱜᱟᱱ ᱥᱚᱵᱡᱤ ᱫᱚᱢ ᱪᱤᱠᱟᱹᱭᱟ᱾
ᱦᱮᱸ ᱚᱱᱟ ᱢᱟ ᱠᱟᱛᱷᱟ
ᱫᱱᱟᱹᱢ ᱮᱢᱟ ᱠᱚᱣᱟ ᱟᱫᱚ ᱚᱱᱟ᱾ ᱡᱮᱫᱤᱱ ᱵᱮᱥᱤ ᱦᱩᱭᱱᱟ ᱧᱮᱞ ᱠᱮᱫᱟᱢ ᱟᱫᱚ ᱥᱮᱫᱤᱱ ᱫᱚ ᱟ ᱦᱟᱴ ᱨᱮᱢ ᱤᱫᱤ ᱠᱮᱫᱟᱢ ᱢᱟᱱᱮ ᱵᱟᱡᱟᱨ ᱨᱮ ᱥᱮᱛᱟᱜ ᱨᱮᱼᱼᱼ
ᱦᱚᱭ
ᱟᱫᱚ ᱢᱟᱡᱷᱮ ᱢᱚᱫᱽᱫᱷᱮ ᱫᱚ ᱥᱚᱵᱡ ᱠᱚᱫᱚ ᱠᱚ ᱠᱩᱞᱤᱝ ᱜᱮᱭᱟ ᱱᱚᱸᱰᱮ ᱫᱚ ᱠᱤᱨᱤᱧ ᱞᱟᱜᱟᱜ ᱟᱛᱚ
ᱦᱳᱭ
ᱟᱨ ᱥᱚᱵᱽᱡᱤ ᱨᱮᱱᱟᱜ ᱫᱟᱢ ᱠᱚᱦᱚᱸ ᱛᱚ ᱵᱮᱥᱤ ᱧᱚᱜ ᱜᱮᱭᱟ ᱟᱫᱚ ᱢᱟᱡᱷᱮ ᱢᱚᱫᱽᱷᱮ ᱚᱱᱠᱟ ᱡᱚᱠᱷᱚᱱ ᱴᱟᱭᱤᱢ ᱠᱚ ᱧᱟᱢ ᱩᱱᱠᱩ ᱦᱚᱸ ᱟᱨ ᱤᱧ ᱦᱚᱸ ᱡᱚᱠᱷᱚᱱ ᱪᱷᱩᱴᱤ ᱛᱟᱦᱮᱱᱟ ᱩᱱ ᱡᱚᱠᱷᱚᱱ ᱠᱚ ᱠᱩᱞᱤᱧᱟ᱾ ᱵᱟᱥᱛᱮ ᱟᱨ ᱱᱚᱰᱮᱧ ᱦᱟᱛᱟᱣᱟ᱾
ᱚ ᱛᱟᱦᱚᱞᱮ ᱵᱷᱟᱜᱮ ᱜᱮ ᱥᱩᱵᱤᱫᱟ ᱟᱠᱟᱱ ᱛᱟᱢᱟ᱾
ᱦᱮᱸ ᱥᱩᱵᱤᱛ ᱟ ᱫᱚ ᱵᱷᱟᱜ ᱜᱮ ᱟᱥᱚᱞᱮ ᱟᱞᱮ ᱫᱚ ᱚᱸᱰᱮ ᱠᱷᱚᱱᱚᱡ ᱜᱮ ᱢᱟᱱᱮ ᱞᱳᱠᱟᱞ ᱵᱟᱥ ᱛᱚ ᱟ ᱟᱞᱮ ᱟᱛᱩᱳ ᱠᱷᱚᱱ ᱜᱮ ᱱᱚᱣᱟ ᱵᱟᱥ ᱫᱚ ᱱᱚᱰᱮ ᱦᱤᱡᱩᱜᱼᱟ ᱟᱫᱚ ᱚᱱᱟᱛᱮ ᱥᱩᱵᱤᱫᱷᱟᱜ ᱛᱤᱧᱟᱹᱫᱚ
ᱚ
ᱪᱟᱣᱞᱮ ᱠᱚᱦᱚᱸ ᱚᱱᱠᱟ ᱠᱚ ᱵᱷᱮᱡᱟᱣᱤᱧ ᱜᱮᱭᱟ᱾
ᱳ ᱳ ᱢᱟᱱᱮ ᱟᱢᱜᱮᱢ ᱤᱥᱤᱱ ᱡᱚᱝ ᱜᱮᱭᱟ ᱥᱮ ᱦᱳᱴᱮᱞ ᱠᱚᱨᱮᱢ ᱡᱚᱢ ᱜᱮᱭᱟ᱾
ᱱᱚᱸᱰᱮ ᱫᱚ ᱟᱞᱮ ᱡᱷᱚᱛᱚ ᱦᱚᱲ ᱜᱮ ᱱᱚᱰᱮᱮᱞ ᱞᱮ ᱛᱟᱦᱮᱱ ᱜᱮᱭᱟ ᱛᱚ ᱚᱱᱠᱟ ᱜᱤᱫᱽᱨᱟᱹ ᱠᱚᱠᱚ ᱛᱟᱦᱮᱱ ᱜᱮᱭᱟ ᱟᱫᱚ ᱱᱤᱡᱮ ᱱᱤᱡᱮ ᱡᱚᱛᱚ ᱡᱷᱚᱛᱚ ᱞᱮ ᱤᱥᱤᱱ ᱡᱚᱝᱟ᱾
ᱟᱹ
ᱱᱤᱡᱮ ᱱᱤᱡᱮ ᱤᱥᱤᱱ ᱡᱚᱢ ᱡᱚᱛᱚ ᱜᱮ
ᱦᱮᱸ ᱚᱱᱟ ᱵᱷᱟᱜᱤ ᱜᱮᱭᱟ ᱱᱤᱡᱮ ᱢᱚᱸᱡᱽ ᱛᱚᱢ ᱡᱚᱢᱟ᱾
ᱱᱤᱡᱮ ᱢᱚᱛᱚ ᱪᱤᱠᱠᱟ ᱡᱚᱢ ᱥᱟᱱᱟ ᱢᱮᱭᱟ ᱚᱱᱠᱟ ᱜᱮ ᱤᱥᱤᱱ ᱠᱟᱛᱮᱢ ᱡᱚᱢᱟ ᱱᱤᱡᱮ ᱮᱠᱞᱟᱥᱤᱱ ᱫᱚ
ᱚ ᱦᱮᱸ
ᱛᱟᱦᱚᱞᱮ ᱟᱯᱮ ᱫᱚ ᱪᱮᱫ ᱞᱮᱠᱟ ᱯᱮ ᱤᱥᱤᱱ ᱡᱚᱢ ᱜᱮᱭᱟ ᱟᱯᱮ ᱫᱚ ᱟᱯᱮ ᱦᱚᱸᱚᱛᱚ ᱵᱟᱭᱨᱮ ᱨᱮᱯᱮ ᱛᱟᱦᱮᱱ ᱜᱮᱭᱟ᱾
ᱦᱮᱸ ᱟᱞᱮ ᱦᱚᱸ ᱢᱤᱫᱴᱷᱮᱱ ᱜᱮᱞᱮ ᱡᱚᱢ ᱜᱮᱭᱟ ᱟᱞᱮ ᱢᱟ ᱢᱤᱫᱴᱟᱝ ᱨᱩᱢ ᱞᱮ ᱛᱟᱦᱮᱸᱱᱟᱞᱮ ᱢᱤᱫᱴᱷᱮᱱ ᱜᱮᱞᱮ ᱤᱥᱤᱱᱟ᱾
ᱦᱩᱸ
ᱢᱤᱫ ᱴᱷᱮᱱ ᱜᱮᱞᱮ ᱡᱚᱢᱟ᱾
ᱟᱫᱚ ᱪᱮᱫ ᱞᱮᱠᱟ ᱯᱚᱭᱥᱟ ᱠᱚᱫᱚ ᱯᱮ ᱪᱟᱸᱫᱟᱭ ᱜᱮᱭᱟ᱾
ᱪᱟᱸᱫᱟ ᱫᱚ ᱚᱱᱮ ᱢᱤᱫ ᱫᱷᱟᱣ ᱛᱮᱞᱭ ᱪᱟᱸᱫᱟᱭᱟ ᱟᱨᱠᱤ
ᱦᱮᱸ
ᱦᱚᱳᱭᱛᱚ ᱥᱚᱯᱛᱟᱦᱚ ᱨᱮ ᱠᱤᱢᱵᱟ ᱢᱟᱥ ᱨᱮ ᱚᱱᱠᱟ ᱞᱮᱮ ᱪᱟᱸᱫᱟᱭᱟ ᱫᱤᱭᱮ ᱪᱟᱸᱫᱟ ᱠᱟᱛᱮᱜ ᱥᱚᱵᱽᱡᱤ ᱠᱚ ᱚᱠᱟᱞᱮᱠᱟ ᱠᱷᱚᱨᱪᱟᱜᱼᱟ ᱚᱱᱠᱟ ᱢᱚᱛᱚ ᱪᱟᱸᱫᱟᱭᱟᱞᱮ ᱛᱤᱱ ᱫᱤᱱ ᱪᱟᱞᱟᱜᱼᱟ ᱚᱱᱟ ᱴᱟᱠᱟᱛᱮ